ᱦᱮᱞᱳ᱾
ᱩᱸ ᱟᱪᱪᱷᱟ᱾ ᱱᱟᱯᱟᱭ ᱵᱟᱲᱟ ᱜᱮᱛᱚ?
ᱦᱮᱸ ᱟᱹᱞᱤᱧ ᱫᱚᱞᱤᱧ ᱱᱟᱯᱟᱭ ᱜᱮᱭᱟ᱾ ᱟᱵᱮᱱ ᱜᱮ ᱪᱮᱜᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮᱭᱟᱞᱤᱧ, ᱢᱚᱡᱽ ᱜᱮ ᱱᱤᱛᱚᱜ ᱫᱚ᱾
ᱦᱮᱸ, ᱦᱮᱸ᱾
ᱦᱳᱭ᱾ ᱛᱟᱦᱞᱮ ᱛᱤᱦᱤᱧ ᱫᱚ ᱫᱟᱜ ᱡᱟ-ᱡᱟᱹᱲᱤ ᱫᱚ ᱛᱤᱱᱟᱹᱜ ᱥᱟᱺᱜᱤᱧ ᱫᱟᱜ ᱫᱟᱭ ᱥᱮ ᱵᱟᱭ ᱫᱟᱜ ᱫᱟ?
ᱛᱤᱦᱤᱧ ᱫᱚ ᱫᱟᱜ ᱫᱚ ᱵᱟᱭ ᱫᱟᱜ ᱢᱟᱱᱮ ᱡᱚᱜ ᱠᱟᱱᱟ ᱢᱤᱜ ᱫᱷᱟᱣ ᱡᱚᱨᱚᱜ ᱠᱟᱱ ᱛᱟᱦᱮᱸ ᱦᱟᱱᱮ ᱠᱚᱢ ᱠᱚᱢ ᱵᱩᱞᱩᱝ ᱞᱮᱠᱟ ᱚᱝᱠᱟ᱾
ᱚᱱᱟᱜᱮ ᱟᱫᱚ ᱢᱟᱱᱮ ᱡᱳᱨ ᱫᱚ ᱵᱟᱭ ᱫᱟᱜ ᱠᱟᱫᱟ ᱦᱟᱸᱜ᱾
ᱟᱞᱮ ᱥᱮᱫ ᱦᱚᱸ ᱫᱟᱜ ᱫᱚ ᱵᱟᱱᱩᱜᱼᱟ ᱱᱤᱛᱚᱜ ᱫᱚ᱾ ᱮᱸ ᱛᱤᱦᱤᱧ ᱢᱟᱛᱚ ᱫᱚᱢᱮ ᱯᱷᱟᱴᱯᱷᱟᱴᱮ ᱥᱤᱛᱩᱝᱟᱜ ᱠᱟᱱ ᱵᱷᱟᱫᱚᱨ ᱫᱟᱸᱥᱟᱭ ᱞᱮᱠᱟ᱾
ᱦᱮᱸ ᱥᱤᱛᱩᱝ ᱫᱚ ᱵᱷᱟᱞᱮ ᱜᱮ ᱥᱤᱛᱩᱝ ᱮᱫᱟᱭ᱾
ᱥᱤᱛᱩᱝ ᱠᱟᱫᱟᱭ ᱦᱮᱸ ᱦᱮᱸ ᱥᱤᱛᱩᱝ ᱫᱟᱭ ᱫᱟᱜ ᱫᱟᱭ ᱱᱮ ᱛᱟᱨᱟᱜ ᱨᱤᱢᱤᱞ ᱫᱚᱵᱮᱱ ᱵᱩᱡᱮᱫ ᱜᱮᱭᱟ ᱛᱚ?
ᱦᱩᱸ ᱢᱤᱫ ᱜᱷᱟᱹᱲᱤ ᱠᱟᱛᱮ ᱫᱚᱢᱮ ᱥᱤᱛᱩᱝ ᱮᱫᱟᱭ᱾
ᱦᱮᱸ ᱫᱟᱜ ᱡᱚᱨᱚᱜ ᱠᱟᱱᱟ, ᱡᱷᱚᱛᱚ ᱨᱚᱠᱚᱢᱚᱜ ᱠᱟᱱᱟ ᱦᱩᱸ᱾ ᱦᱮᱸ ᱛᱟᱦᱞᱮ ᱦᱩᱲᱩ ᱠᱚᱫᱚ ᱵᱮᱱ ᱦᱩᱲᱩ ᱠᱚᱫᱚ ᱯᱮ ᱨᱚᱦᱚᱭ ᱥᱟᱹᱛ ᱠᱮᱫᱟ ᱥᱮ ᱟᱹᱣᱨᱤ?
ᱥᱟᱹᱫ ᱫᱚ ᱟᱣᱨᱤ ᱦᱚᱜ-ᱚᱭ ᱫᱷᱩᱨᱟᱹᱣ ᱦᱩᱭ ᱠᱟᱱᱟ ᱱᱚᱜᱼᱚᱭ ᱵᱟᱨ ᱯᱮ ᱫᱤᱱ ᱦᱩᱭᱩᱜ ᱠᱟᱱᱟ ᱫᱷᱩᱨᱟᱹᱣ ᱦᱩᱭ ᱠᱟᱱᱟ ᱢᱟᱱᱮ ᱡᱟᱦᱟᱸ ᱠᱚ ᱫᱟᱜ ᱠᱟᱱᱟ ᱚᱱᱟ ᱠᱚ᱾
ᱟᱪᱪᱷᱟ ᱟᱪᱪᱷᱟ ᱪᱷᱟ ᱡᱷᱚᱛᱚ ᱫᱚ ᱵᱟᱝ ᱫᱟᱜ ᱠᱟᱱᱟ ᱦᱮᱸ ᱦᱮᱸ ᱟᱫᱚ ᱫᱟᱜᱚᱜᱼᱟ᱾ ᱦᱮᱸ ᱟᱫᱚ ᱫᱟᱜᱚᱜᱼᱟ ᱟᱥᱛᱮ ᱟᱥᱛᱮ ᱫᱟᱜᱚᱜᱼᱟ ᱦᱩᱸ᱾
ᱦᱩᱸ ᱦᱩᱸ᱾
ᱦᱩᱸ᱾
ᱛᱟᱯᱚᱨᱮ ᱟᱯᱮ ᱫᱚᱯᱮ ᱨᱚᱦᱚᱭ ᱫᱟ ᱥᱮ ᱵᱟᱝ?
ᱦᱮᱸ ᱟᱞᱮ ᱦᱚᱸ ᱚᱜᱼᱚᱭ ᱞᱮ ᱮᱦᱚᱵ ᱠᱟᱜ ᱠᱤᱪᱷᱩ ᱫᱤᱱ ᱫᱷᱚᱨᱮ, ᱟᱨ ᱵᱟᱨ ᱯᱮᱭᱟ ᱠᱷᱮᱛ ᱠᱷᱟᱱᱜᱮ ᱠᱩᱞᱟᱹᱜ ᱛᱟᱞᱮᱭᱟ ᱟᱞᱮ ᱦᱚᱸ᱾
ᱟᱪᱪᱷᱟ᱾
ᱦᱩᱸ ᱦᱩᱸ ᱛᱟᱦᱞᱮ ᱨᱚᱦᱚᱭ ᱠᱚᱵᱮᱱ ᱪᱟᱞᱟᱜ ᱠᱟᱱᱟ ᱥᱮ ᱵᱟᱝ?
ᱨᱚᱦᱚᱭ ᱵᱟᱨᱫᱤᱱ ᱜᱟᱱ ᱞᱤᱧ ᱥᱮᱱ ᱞᱮᱱᱟ᱾
ᱟᱪᱪᱷᱟ ᱟᱪᱪᱷᱟ ᱛᱟᱞᱦᱮ ᱦᱟᱹᱠᱩ ᱠᱟᱴᱠᱚᱢ ᱠᱚᱠᱚ ᱧᱟᱢᱚᱜ ᱠᱟᱱᱟ ᱥᱮ ᱵᱟᱝ ᱜᱮ?
ᱦᱟᱹᱠᱩ ᱠᱟᱴᱠᱚᱢ ᱫᱚ ᱵᱟᱝ ᱱᱤᱭᱟᱹ ᱵᱟᱨ ᱫᱚ ᱵᱟᱠᱚ ᱧᱟᱢᱚᱜ ᱠᱟᱱᱟ, ᱢᱤᱫᱴᱟᱝ ᱦᱚᱸ ᱵᱟᱠᱚ ᱧᱟᱢ ᱞᱮᱱᱟ ᱱᱚᱝᱠᱟᱱ ᱢᱮᱫ ᱨᱮ ᱵᱟᱠᱚ ᱯᱟᱲᱟᱣ ᱞᱮᱱᱟ᱾
ᱟᱪᱪᱷᱟ ᱟᱹᱞᱤᱧ ᱦᱚᱸ ᱢᱚᱛᱚ ᱵᱟᱞᱤᱧ ᱧᱮᱞᱮᱜ ᱠᱚ ᱟᱞᱮ ᱥᱮᱱ ᱦᱚᱸ ᱵᱟᱞᱤᱧ ᱧᱮᱞᱮᱜ ᱠᱚ᱾
ᱦᱮᱸ ᱜᱚᱴᱟ ᱜᱮ ᱚᱱᱠᱟ ᱜᱮ ᱢᱟᱱᱮ ᱟᱡᱚᱢᱚᱜ ᱠᱟᱱᱟ ᱱᱤᱭᱟᱹ ᱵᱟᱨ ᱢᱟ ᱱᱤᱭᱟᱹ ᱵᱟᱨ ᱫᱚ ᱢᱟᱱᱮ ᱦᱟᱹᱠᱩ ᱠᱟᱴᱠᱚᱢ ᱫᱚ ᱵᱟᱠᱚ ᱧᱟᱢᱚᱜ ᱠᱟᱱ ᱜᱮᱭᱟ᱾
ᱫᱟᱠᱚ ᱧᱟᱢᱚᱜ ᱠᱟᱱᱟ, ᱟᱨ ᱪᱤᱠᱟᱹ ᱛᱮᱠᱚ ᱧᱟᱢᱚᱜᱼᱟ ᱡᱟ ᱨᱟᱥᱟᱭᱚᱱᱤᱠ ᱥᱟᱨ ᱵᱚᱱ ᱵᱮᱵᱚᱦᱟᱨ ᱤᱫᱤᱭᱮᱫᱟ ᱟᱵᱚ ᱢᱟᱹᱱᱢᱤ ᱟᱵᱚ ᱫᱚ ᱚᱱᱟᱱᱮ ᱚᱱᱟ ᱠᱷᱟᱡ ᱚᱱᱟ ᱪᱷᱟᱲᱟ ᱵᱟᱝ ᱜᱟᱱᱚᱜ ᱠᱟᱱ ᱛᱟᱵᱚᱱᱟ ᱚᱱᱟ ᱠᱚᱛᱮ ᱦᱚᱸ ᱛᱚ ᱵᱟᱝᱠᱚ ᱧᱮᱞᱚᱜᱼᱟ ᱥᱮ? ᱩᱱᱠᱩ ᱫᱚ᱾
ᱦᱮᱸ ᱵᱟᱠᱷᱟᱱ ᱫᱚ ᱢᱟᱱᱮ ᱩᱸ ᱚᱱᱟ ᱨᱟᱥᱟᱭᱱᱤᱠ ᱥᱟᱨ ᱡᱮ ᱛᱤᱱᱟᱹᱜ ᱠᱷᱚᱛᱤᱭ ᱫᱟᱭ ᱢᱤᱫ ᱥᱮᱫ ᱛᱮᱫᱚ ᱡᱮᱢᱚᱱ ᱵᱷᱟᱞᱮᱭ ᱫᱟᱭ ᱢᱤᱫ ᱥᱮᱫ ᱛᱮᱫᱚ ᱡᱮᱢᱚᱱ ᱦᱟᱸᱱᱮ ᱵᱷᱟᱞᱮ ᱧᱚᱜ ᱯᱷᱚᱞᱟᱜ ᱠᱟᱱᱟ ᱠᱤᱱᱛᱩ ᱚᱱᱟ ᱡᱮ ᱛᱤᱱᱟᱹᱜ ᱦᱚᱲᱟᱜ ᱮ ᱠᱷᱚ
ᱠᱷᱚᱛᱤ ᱦᱩᱭᱩᱜ ᱠᱟᱱᱟ᱾ ᱧᱮᱞ ᱵᱟᱵᱚᱱ ᱵᱩᱡᱽ ᱫᱟᱲᱮᱭᱟᱜ ᱠᱟᱱᱟ ᱧᱮᱞ ᱵᱮᱱ ᱟᱵᱚ ᱠᱷᱚᱛᱤᱜ ᱠᱟᱱ ᱜᱮᱭᱟ ᱦᱮᱸ᱾
ᱯᱚᱜᱟ ᱢᱟᱠᱚᱲ ᱠᱚ᱾
ᱯᱚᱠᱟ ᱢᱟᱠᱚᱲ ᱠᱚ ᱡᱤᱵᱽ ᱡᱤᱭᱟᱹᱞᱤ ᱠᱚ ᱡᱟᱦᱟᱸ ᱢᱮᱱᱟᱜ ᱠᱚᱣᱟ ᱟ ᱦᱟᱹᱠᱩ ᱠᱟᱴ ᱠᱚ ᱡᱷᱚᱛᱚ ᱠᱚ ᱮᱠᱫᱚᱢ ᱠᱚ ᱞᱩᱯᱛᱚ ᱪᱟᱵᱟᱜ ᱠᱟᱱᱟ ᱫᱷᱤᱨᱮ ᱫᱷᱤ
ᱦᱮᱸ ᱢᱤᱫ ᱥᱚᱢᱚᱭ ᱦᱟᱸᱜ ᱧᱮᱞᱚᱜᱼᱟ ᱡᱮ ᱩᱝᱠᱩ ᱪᱤᱞᱤ ᱦᱚᱸ ᱨᱟᱜ ᱫᱚ ᱵᱟᱠᱚ ᱧᱟᱢᱚᱜ ᱠᱟᱱᱟ᱾
ᱵᱟᱝ ᱵᱟᱝ ᱵᱟᱠᱚ ᱧᱟᱢᱚᱜ ᱠᱟᱱᱟ᱾
ᱢᱤᱫᱴᱟᱝ ᱦᱚᱸ ᱵᱟᱠᱚ ᱧᱮᱞᱚᱜ ᱦᱤᱜ᱾
ᱦᱮ ᱧᱮᱞ ᱵᱮᱱ ᱦᱟᱜ ᱠᱷᱟᱱ ᱚᱱᱟ ᱠᱷᱟᱹᱛᱤᱨ ᱡᱟᱦᱟ ᱟᱨ ᱟᱵᱚ ᱠᱷᱮᱛ ᱠᱚᱨᱮ ᱫᱟᱜ ᱠᱚᱵᱚᱱ ᱮᱢᱟᱜ ᱠᱟ ᱫᱟᱜ ᱠᱚ ᱢᱮᱱᱟᱜᱼᱟ ᱚᱱᱟ ᱟᱨᱚ ᱱᱟᱹᱭ ᱱᱟᱞᱟ ᱨᱮ ᱱᱟᱞᱟ ᱠᱚ ᱜᱟᱰᱟ ᱠᱚ ᱱᱟᱹᱭ ᱚᱱᱟ ᱠᱚᱨᱮ ᱠᱚ ᱢᱮᱥᱟᱜ ᱛᱟᱱᱟ᱾ ᱛᱟᱦᱚᱞᱮ ᱚᱸᱰᱮ ᱢᱮᱥᱟ ᱠᱟᱛᱮᱜ ᱡᱟᱦᱟ ᱦᱟᱹᱠᱩ ᱠᱚ ᱢᱮᱱᱟᱜ ᱠᱚᱣᱟ ᱩᱱᱠᱩ ᱦᱟᱹᱠᱩ ᱦᱚᱸᱠᱚ ᱜᱩᱡᱩᱜ ᱠᱟᱱᱟ ᱧᱮᱞ ᱵᱮᱱ᱾
ᱦᱮᱸ ᱵᱟᱠᱷᱟᱱ ᱫᱚ ᱚᱱᱟ ᱫᱟᱜ ᱠᱚ ᱪᱟᱞᱟᱜ ᱠᱟᱱᱟ ᱛᱟᱦᱚᱞᱮ ᱚᱸᱰᱮᱱ ᱠᱚ ᱦᱟᱹᱠᱩ
ᱚᱸᱰᱮᱱ ᱠᱚ ᱦᱟᱹᱠᱩ ᱠᱚ ᱜᱩᱡᱩᱜ ᱠᱟᱱᱟ ᱛᱟᱨᱯᱚᱨ ᱫᱟᱜ ᱨᱮᱱ ᱡᱟᱦᱟᱸᱭ ᱯᱚᱠᱟ ᱢᱟᱠᱚᱲ ᱠᱚ ᱢᱮᱱᱟᱜ ᱠᱚ ᱩᱱᱠᱩ ᱦᱩᱠᱩ ᱜᱩᱡᱩᱜ ᱠᱟᱱᱟ ᱥᱟᱶ ᱥᱟᱶ ᱛᱮ ᱦᱮᱸ
ᱱᱚᱣᱟ ᱠᱚᱜᱮ ᱛᱚ ᱵᱩᱡᱽ ᱨᱮᱭᱟᱜ ᱫᱚ ᱠᱤᱱᱛᱩ ᱩᱠᱩᱨᱵᱩᱱ ᱵᱩᱡᱽ ᱮᱫᱟ᱾
ᱩᱠᱩᱨ ᱵᱚᱱ ᱵᱩᱡᱽᱫᱟ᱾ ᱞᱟᱦᱟᱛᱮ ᱢᱮᱜᱼᱟ ᱢᱤᱫᱴᱮᱱ ᱢᱤᱫ ᱨᱚᱠᱚᱢ ᱠᱳᱞᱮ ᱪᱮᱬᱮ ᱵᱮᱱ ᱫᱤᱥᱟᱹᱭᱮᱫ ᱠᱚ ᱛᱟᱦᱮᱸᱱᱟ ᱦᱟᱱᱠᱩ ᱤᱭᱟᱹ ᱪᱟᱞᱟ ᱠᱚᱨᱮ ᱟᱵᱚ ᱡᱟᱦᱟᱸ ᱵᱩᱥᱩᱵ ᱨᱮᱱᱟᱜ ᱪᱟᱞᱟ ᱛᱟᱵᱚ ᱛᱟᱦᱮᱱ ᱛᱟᱵᱚ ᱛᱟᱦᱮᱸᱫ᱾
ᱦᱩᱸ ᱦᱩᱸ
ᱠᱚᱨᱮ ᱠᱚ ᱛᱟᱦᱮᱱ ᱛᱟᱦᱮᱸᱫ ᱫᱤᱥᱟᱹᱭᱮᱫ ᱠᱚᱣᱟᱵᱮᱱ ᱥᱮ ᱟᱵᱮᱱ ᱦᱚ ᱵᱟᱵᱤᱱ ᱧᱟ ᱧᱟᱢ ᱠᱟᱜ ᱠᱚᱣᱟ ᱦᱳᱭᱻᱦᱳᱭᱻᱦᱳᱭᱻᱦᱳᱭ ᱦᱮᱸ ᱦᱮᱸ ᱜᱷᱟᱣᱲᱟ ᱜᱷᱟᱣᱲᱟ ᱜᱮ᱾
ᱜᱷᱟᱣᱲᱟ ᱪᱮᱬᱮᱸ᱾
ᱦᱮᱸ ᱠᱤᱱᱛᱩ ᱱᱤᱛᱚᱜ ᱵᱮᱱ ᱧᱮᱞᱮᱫ ᱠᱚᱣᱟ ᱱᱤᱛᱚᱜ ᱢᱮ
ᱱᱤᱛ ᱢᱤᱫᱴᱟᱝ ᱦᱚᱸ ᱵᱟᱹᱱᱩᱜ ᱠᱚᱣᱟ, ᱚᱠᱟ ᱨᱮᱦᱚᱸ ᱵᱟᱹᱱᱩᱜ ᱠᱚᱣᱟ᱾
ᱩᱸᱦᱩ ᱦᱩᱜ ᱩᱸ ᱦᱩᱜ ᱵᱟᱹᱱᱩᱜ ᱠᱚᱣᱟ ᱛᱟᱞᱦᱮ ᱵᱮᱱ ᱵᱩᱡᱽ ᱫᱟ ᱦᱟᱞᱚᱛ ᱚᱠᱟᱥᱮᱫ ᱪᱟᱞᱟᱜ
ᱦᱩᱸ ᱦᱚᱭ ᱟᱫᱚ ᱱᱮᱦᱚᱨ ᱵᱚᱲᱚ ᱵᱚᱲᱚᱜ ᱥᱟᱶᱛᱮ ᱩᱱᱠᱩ ᱪᱮᱬᱮ ᱦᱚᱸ ᱟᱫᱚ ᱠᱚ ᱟᱜ ᱪᱟᱵᱟᱭᱮᱱᱟ ᱱᱤᱛᱩ
ᱟᱜ ᱪᱟᱵᱟᱭᱮᱱᱟ ᱦᱮᱸ ᱟᱞᱮᱭᱟᱜ ᱯᱟᱥᱮᱨᱮ ᱢᱤᱫᱴᱮᱱ ᱛᱟᱞᱮ ᱫᱟᱨᱮ ᱛᱟᱦᱮᱸ ᱠᱟᱱᱟ ᱥᱮ ᱦᱮᱸ᱾ ᱮᱛᱚ ᱠᱚ ᱮᱛᱚ ᱠᱚ ᱛᱟᱦᱮᱱ ᱛᱟᱦᱮᱸᱫ ᱠᱤᱪᱤᱨᱼᱢᱤᱪᱤᱨ ᱠᱤᱪᱤᱨᱼᱢᱤᱪᱤᱨ ᱥᱟᱨᱟᱫᱤᱱ ᱥᱟᱨᱟᱫᱤᱱ ᱟᱨ ᱠᱚᱭᱮᱠ ᱵᱚᱪᱷᱚᱨ ᱯᱚᱨ ᱞᱤᱧ ᱧᱮᱞᱮᱜ ᱠᱚᱣᱟ ᱚᱠᱟ ᱪᱟᱵᱟᱭᱮᱱ ᱪᱚ ᱠᱚ ᱩᱱᱠᱩ᱾
ᱚᱱᱟᱜᱮ ᱟᱞᱮᱥᱮᱫ ᱦᱚᱸ ᱚᱱᱠᱟ ᱜᱮ, ᱛᱟᱯᱚᱨ ᱱᱤᱛᱚᱜ ᱫᱚ ᱧᱮᱧᱟᱢ ᱜᱮ ᱵᱟᱠᱚ ᱧᱮᱧᱟᱢᱚᱜ ᱠᱟᱱᱟ ᱩᱱᱠᱩ ᱪᱮᱬᱮ᱾
ᱦᱩᱸ
ᱚᱱᱠᱟ ᱟᱨᱚ ᱠᱚᱛᱚ ᱪᱮᱬᱮ ᱢᱮᱱᱟᱜ ᱠᱚᱣᱟ ᱪᱤᱞᱤ ᱵᱟᱠᱚ ᱧᱮᱧᱟᱢᱚᱜ ᱠᱟᱱᱟ᱾
ᱵᱟᱼᱼᱝ ᱟᱨ ᱤᱭᱟᱹ ᱟᱨᱚ ᱞᱟᱦᱟ ᱛᱮᱵᱮᱱ ᱟᱸᱡᱚᱢ ᱠᱟᱫᱟ ᱛᱚ ᱵᱤᱨ ᱠᱚᱨᱮ ᱟᱞᱮ ᱢᱟᱛᱚ ᱵᱤᱨ ᱫᱤᱥᱚᱢ ᱜᱮ ᱥᱮ᱾ ᱛᱤᱱᱟᱹᱜ ᱛᱟᱹᱨᱩᱜ ᱛᱟᱹᱨᱩᱜ ᱠᱚ ᱞᱟᱹᱭ ᱠᱚ ᱛᱟᱦᱮᱸᱜ᱾
ᱛᱟᱹᱨᱚᱵ ᱦᱮᱸ ᱟᱸᱡᱚᱢᱟ ᱠᱟᱫᱟᱞᱤᱧ ᱛᱟᱹᱨᱩ᱾
ᱱᱮᱛᱟᱨ ᱢᱟᱛᱚ ᱛᱟᱹᱨᱩᱜ ᱛᱟᱹᱨᱩᱜ ᱨᱮᱱᱟᱜ ᱤᱭᱟᱹ ᱪᱷᱟᱯ ᱜᱮ ᱵᱟᱝ ᱧᱟᱢᱚᱜᱼᱟ ᱱᱮᱛᱟᱨ ᱛᱟᱨᱩᱜ ᱛᱚ ᱫᱩᱨᱮᱨ ᱠᱚᱛᱷᱟ᱾
ᱚᱱᱟᱜᱮ ᱟᱫᱚ ᱦᱚᱸᱜᱼᱚᱭ ᱵᱤᱨ ᱠᱚ ᱩᱱᱟᱹᱜ ᱵᱚᱱ ᱫᱟᱨᱮ ᱵᱤᱨᱭᱟ ᱫᱟᱨᱮ ᱠᱚ ᱛᱤᱱᱟᱹᱜ ᱯᱚᱨᱤᱢᱟᱱ ᱛᱮᱵᱚᱱ ᱢᱟᱜ ᱮᱫᱟ ᱦᱮᱸ ᱵᱟᱝ᱾
ᱦᱮᱸ ᱦᱮᱸ ᱦᱮᱸ
ᱛᱟᱞᱦᱮ ᱟᱫᱚ ᱵᱤᱨ ᱫᱚ ᱛᱟᱦᱮᱸᱱ ᱠᱟᱱᱟ ᱠᱤ᱾ ᱵᱤᱨᱫᱷᱟᱨ ᱵᱟᱝ ᱛᱟᱦᱮᱱ ᱠᱟᱱᱟ ᱦᱮᱸ ᱛᱚ ᱱᱚᱣᱟ ᱫᱚ ᱠᱟᱛᱷᱟ ᱠᱟᱱ ᱜᱮᱭᱟ ᱡᱮ ᱦᱚᱲᱟᱜ ᱫᱚ ᱫᱚᱨᱠᱟᱨ ᱦᱩᱭᱩᱜ ᱜᱮᱭᱟ ᱫᱟᱨᱮ ᱠᱚᱨᱮᱱᱟᱜ ᱥᱮ ᱵᱟᱝ᱾ ᱠᱤᱱᱛᱩ ᱟᱵᱚ ᱡᱮ ᱫᱚᱨᱠᱟᱨ ᱨᱮᱵᱚᱱ ᱢᱟᱜ ᱮᱫᱟ ᱚᱱᱠᱟ ᱜᱮ ᱟᱨᱚ ᱨᱚᱦᱚᱭ ᱦᱩᱭᱩᱜᱼᱟ ᱥᱮ᱾ ᱱᱤᱛᱩᱜ ᱡᱮᱢᱚᱱ ᱟᱵᱚᱣᱟᱜ ᱫᱚᱨᱠᱟᱨ᱾ ᱟᱵᱚᱣᱟᱜ ᱫᱚᱨᱠᱟᱨ ᱦᱚᱛᱮ ᱛᱮ ᱵᱚᱱ ᱢᱟᱜ ᱮᱫᱟ ᱯᱚᱨᱮᱛᱮ ᱚᱱᱠᱟ ᱟᱨᱚ ᱟᱵᱚᱣᱟᱜ ᱢᱟᱱᱮ ᱟᱵᱚ ᱯᱚᱨᱮ ᱨᱮᱭᱟᱜ ᱡᱮᱱᱟᱨᱮᱥᱚᱱ ᱨᱮ ᱫᱚᱨᱠᱟᱨᱚᱜ ᱜᱮᱭᱟ᱾
ᱟᱨ ᱦᱚᱸᱜᱼᱚᱭ ᱦᱩᱸ ᱟᱨ ᱦᱚᱸᱜᱼᱚᱭ ᱡᱮ ᱟᱵᱚ ᱛᱚ ᱵᱚᱱ ᱥᱟᱦᱮᱸᱫ ᱵᱚᱱ ᱦᱟᱛᱟᱣ ᱫᱟ ᱥᱮ ᱫᱟᱨᱮ ᱠᱷᱚᱱ ᱜᱮᱛᱚ ᱵᱚᱱ ᱧᱟᱢ ᱮᱫᱟ᱾
ᱦᱩᱸ ᱠᱤᱱᱛᱩ ᱟᱵᱚ ᱢᱟᱹᱱᱢᱤ ᱠᱚᱫᱚ ᱵᱟᱝ ᱵᱚᱱ ᱵᱩᱡ ᱫᱟ ᱫᱟᱨᱮ ᱵᱚᱱ ᱢᱟᱜ ᱮᱫᱟ ᱡᱩᱫᱤ ᱡᱟᱦᱟᱸ ᱛᱤᱱᱟᱹᱜ ᱫᱟᱨᱮ ᱵᱚᱱ ᱢᱟᱜ ᱫᱟ ᱡᱟᱦᱟᱸ ᱛᱤᱱᱟᱹᱜ ᱡᱟᱭᱜᱟ ᱯᱷᱟᱸᱠᱟ ᱢᱮᱱᱟᱜᱼᱟ ᱩᱱᱟᱹᱜ ᱵᱚᱱ ᱨᱚᱦᱚᱭᱟ ᱛᱟᱦᱞᱮ ᱟᱵᱚᱣᱟᱜ ᱢᱟᱱᱮ ᱚᱥᱩᱵᱤᱫᱷᱟ ᱵᱟᱝ ᱦᱩᱭᱩᱜ ᱛᱟᱵᱚᱱᱟ᱾
ᱚᱱᱟᱜᱮ ᱫᱚᱨᱠᱟᱨ ᱛᱚ ᱡᱚᱛᱚ ᱨᱮᱭᱟᱜ ᱜᱮ ᱦᱩᱭᱩᱜᱼᱟ ᱥᱮ ᱵᱟᱝ?
ᱦᱮᱸ ᱦᱮᱸ ᱦᱮᱸ, ᱡᱷᱚᱛᱚ ᱨᱮᱱᱟᱜ ᱜᱮ ᱫᱚᱨᱠᱟᱨ ᱦᱩᱭᱩᱜᱼᱟ, ᱱᱚᱜ ᱚᱭ ᱧᱮᱞ ᱞᱮᱜ ᱜᱮᱭᱟ ᱵᱮᱱ ᱯᱨᱚᱛᱤᱴᱤ ᱜᱷᱚᱨᱮ ᱜᱷᱚᱨᱮ ᱟᱞᱢᱟᱨᱤ ᱯᱟᱞᱚᱝ ᱠᱷᱚ ᱛᱟᱨᱯᱚᱨ ᱴᱮᱵᱤᱞ ᱡᱚᱛᱚ ᱛᱚ ᱠᱟᱴ ᱠᱷᱚᱱᱟᱜ ᱜᱮ ᱦᱩᱭᱩᱜ ᱠᱟᱱᱟ ᱥᱮ, ᱠᱟᱴ ᱠᱷᱚᱱᱟᱜ
ᱚᱱᱟ ᱡᱮᱵᱚᱱ ᱢᱟᱜ ᱮᱫᱟ ᱚᱱᱟ ᱛᱚ ᱯᱩᱨᱚᱱ ᱦᱩᱭᱩᱜᱼᱟ ᱥᱮ ᱵᱟᱝ?
ᱯᱩᱨᱚᱱ ᱦᱩᱭᱩᱜᱼᱟ ᱥᱮ ᱦᱮᱸ ᱟᱨ ᱧᱮᱞ ᱫᱟᱵᱮᱱ ᱵᱟᱡᱟᱨ ᱨᱮ ᱞᱟᱦᱟᱛᱮ ᱛᱤᱱᱟᱹᱜ ᱨᱚᱠᱚᱢ ᱵᱤᱨᱛᱮ ᱛᱟᱦᱮᱸ ᱠᱟᱱᱟ ᱱᱤᱛᱚᱜ ᱵᱟᱡᱟᱨ ᱠᱚᱨᱮ ᱢᱮᱫᱴᱮᱱ ᱦᱚᱸ ᱫᱟᱨᱮ ᱠᱚ ᱵᱟᱵᱤᱱ ᱧᱟᱢᱟ ᱡᱷᱚᱛᱚ ᱮᱠᱫᱚᱢ ᱠᱚ ᱢᱟᱜ ᱪᱟᱵᱟᱣ ᱠᱟᱫᱟ᱾ ᱯᱩᱨᱟᱹ ᱮᱠᱫᱚᱢ ᱚᱲᱟᱜ ᱚᱲᱟᱜ ᱡᱟᱦᱟᱸ ᱥᱮᱫ ᱜᱮᱵᱤᱱ ᱠᱚᱭᱚᱜᱟ ᱚᱲᱟᱜ ᱟᱨ ᱚᱲᱟᱜ ᱦᱮᱸ᱾
ᱦᱚᱲ ᱦᱚᱸᱵᱚᱱ ᱵᱟᱹᱲᱛᱤᱜ ᱠᱟᱱᱟ ᱛᱷᱚ᱾
ᱵᱟᱲᱛᱤᱜ ᱠᱟᱱᱟ ᱵᱚᱱ ᱦᱮᱸ᱾
ᱦᱚᱲ ᱵᱚᱱ ᱵᱟᱲᱛᱤᱜ ᱠᱟᱱᱟ ᱛᱟᱞᱦᱮ ᱛᱟᱦᱮᱱ ᱨᱮᱭᱟᱜ ᱡᱟᱭᱜᱟ ᱦᱚᱸ ᱵᱟᱲᱛᱤ ᱦᱩᱭᱩᱜᱼᱟ ᱢᱟᱱᱮ ᱡᱚᱛᱚ ᱛᱚᱵᱮ ᱟᱫᱚ ᱚᱝᱠᱟ ᱤᱭᱟᱹ
ᱚᱝᱠᱟ ᱜᱮ
ᱟᱨ ᱦᱚᱲ ᱵᱚᱱ ᱵᱟᱹᱲᱛᱤ ᱞᱮᱱᱠᱷᱟᱱ ᱛᱚ ᱡᱚᱛᱚ ᱠᱤᱪᱷᱩ ᱜᱮ ᱟᱫᱚ ᱵᱟᱲᱛᱤᱜᱼᱟ ᱡᱮᱢᱚᱱ ᱚᱲᱟᱜ ᱫᱩᱣᱟᱹᱨ ᱠᱚ ᱵᱟᱲᱛᱤᱜ ᱠᱟᱱᱟ᱾ ᱜᱟᱹᱰᱤ ᱜᱷᱚᱲᱟ ᱵᱟᱹᱲᱛᱤᱜ ᱠᱟᱱᱟ ᱢᱟᱱᱮ ᱡᱚᱛᱚᱜᱮ ᱜᱮ ᱵᱟᱹᱲᱛᱤᱜ ᱠᱟᱱᱟ ᱚᱱᱟ ᱠᱷᱟᱛᱤᱨ ᱛᱤᱱᱟᱹᱜ ᱤᱭᱟᱹ ᱯᱨᱚᱵᱮᱞᱮᱢ ᱦᱩᱭᱩᱜ ᱠᱟᱱᱟ ᱱᱟᱭ
ᱦᱮᱸ,
ᱥᱚᱵᱽᱫᱚ ᱫᱩᱥᱚᱱ ᱠᱚ ᱜᱟᱹᱲᱤ ᱠᱚ ᱵᱟᱹᱲᱛᱤ ᱠᱟᱱᱛᱮ ᱥᱚᱵᱽᱫᱚ ᱫᱩᱥᱚᱱ ᱠᱚ ᱦᱩᱭᱩᱜ ᱠᱟᱱᱟ᱾
ᱦᱩᱭᱩᱜ ᱠᱟᱱᱟ ᱵᱟᱭᱩ ᱫᱷᱩᱥᱚᱱ ᱦᱩᱭᱩᱜ ᱠᱟᱱᱟ ᱵᱟᱭᱩ ᱫᱚᱵᱚᱱ ᱧᱮᱞᱮᱜ ᱜᱮᱭᱟ ᱞᱟᱦᱟᱛᱮ ᱛᱮᱢᱚᱱ ᱛᱚ ᱢᱚᱴᱚᱨ ᱥᱟᱭᱠᱮᱞ ᱡᱤᱱᱤᱥ ᱜᱮ ᱵᱟᱝ ᱛᱟᱦᱮᱸ ᱠᱟᱱᱟ ᱡᱚᱛᱚ ᱡᱚᱛᱚ ᱥᱟᱭᱠᱮᱞ ᱵᱟᱠᱷᱟᱱ ᱛᱟᱲᱟᱢ ᱛᱮ, ᱦᱮᱸ ᱛᱟᱦᱞᱮ ᱥᱟᱭᱠᱮᱞ ᱛᱮᱫᱚ ᱵᱟᱭᱩ ᱫᱩᱥᱚᱱ ᱵᱟᱝ ᱦᱩᱭᱩᱜᱼᱟ ᱢᱚᱸᱡᱽ ᱜᱮ ᱛᱟᱦᱮᱸ ᱠᱟᱱᱟ᱾ ᱱᱤᱛᱚᱜ ᱵᱮᱱ ᱧᱮᱞ ᱫᱟᱛᱚ ᱜᱟᱹᱲᱤ ᱜᱟᱹᱰᱤ ᱜᱟᱹᱰᱤ ᱨᱮᱱᱟᱜ ᱜᱟᱹᱰᱤ ᱡᱟᱦᱟᱸ ᱥᱮᱫ ᱫᱷᱩᱣᱟᱹ ᱮᱛᱚ ᱫᱷᱩᱣᱟᱹ ᱦᱮᱸ,
ᱢᱟᱱᱮ ᱚᱱᱟ ᱤᱧᱡᱤᱱ ᱪᱷᱟᱲᱟ ᱫᱚ ᱱᱤᱛᱚᱜ ᱪᱮᱫ ᱦᱚᱸ ᱵᱟᱹᱱᱩᱜᱼᱟ, ᱦᱟᱱᱮ ᱠᱷᱮᱛ ᱨᱮ ᱪᱟᱥ ᱵᱟᱥ ᱨᱮ ᱚᱱᱟ ᱠᱷᱚᱱ ᱥᱩᱨᱩ ᱠᱟᱛᱮ, ᱦᱮᱸ ᱴᱟᱠᱴᱟᱨ ᱞᱟᱦᱟ ᱨᱮᱫᱚ ᱦᱟᱱᱮ ᱧᱮᱞᱵᱚᱱ ᱧᱮᱞ ᱵᱤᱱ ᱱᱟᱦᱮᱞ
ᱱᱟᱦᱮᱞ ᱛᱮ ᱦᱮᱸ ᱦᱮᱸ ᱦᱮᱸ,
ᱛᱟᱦᱮᱸᱜ ᱠᱟᱱᱟ ᱛᱚᱠᱷᱚᱱ ᱫᱩᱥᱚᱱᱼᱢᱩᱥᱚᱱ ᱪᱮᱫ ᱦᱚᱸ ᱵᱟᱝ ᱛᱟᱦᱮᱸ ᱠᱟᱱᱟ ᱟᱨ ᱱᱤᱛᱚᱜ ᱫᱚ ᱢᱟᱱᱮ ᱚ ᱚᱠᱚᱭᱟᱜ ᱚᱲᱟᱜ ᱨᱮᱦᱚᱸ ᱱᱟᱦᱮᱞ ᱫᱚ ᱵᱟᱵᱮᱱ ᱧᱟᱢᱟ ᱟᱫᱚ ᱱᱤᱛᱚᱜ ᱢᱟᱱᱮ ᱯᱨᱚᱛᱮᱠᱴᱤ ᱚᱲᱟᱜ ᱨᱮᱜᱮ ᱪᱟᱥ ᱠᱟᱹᱢᱤ ᱫᱚ ᱚᱱᱟ ᱴᱨᱟᱠᱴᱟᱨ ᱛᱮᱜᱮ ᱦᱩᱭᱩᱜᱼᱟ᱾
ᱟᱨ ᱡᱟᱦᱟᱸ ᱩᱱᱟᱹᱜ ᱯᱚᱨᱤᱢᱟᱱ ᱨᱮ ᱡᱟᱦᱟᱸ ᱠᱟᱨᱠᱷᱟᱱᱟ ᱠᱟᱨᱠᱷᱟᱱᱟ ᱚᱱᱟ ᱫᱷᱩᱣᱟᱹ ᱛᱮᱦᱚᱸ ᱦᱩᱭᱩᱜ ᱠᱟᱱᱟ ᱥᱮ, ᱟᱨᱵᱮᱱ ᱧᱮᱞ ᱫᱟ ᱞᱟᱦᱟᱛᱮᱱ ᱦᱚᱲ ᱟᱰᱤ ᱫᱤᱱ ᱠᱚ ᱵᱟᱧᱪᱟᱜ ᱛᱟᱦᱮᱸ ᱮᱠᱥᱚ ᱵᱚᱪᱷᱚᱨ ᱦᱚᱸᱠᱚ ᱵᱟᱧᱪᱟᱣ
ᱦᱩᱸ ᱮᱠᱥᱚ ᱵᱚᱪᱷᱚᱨ ᱠᱚ ᱵᱟᱱᱪᱟᱣ ᱥᱮ
ᱦᱮᱸ ᱟᱨ ᱟᱵᱚ ᱟᱵᱚ ᱢᱟᱛᱚ ᱥᱟᱴ ᱵᱚᱪᱷᱚᱨ ᱦᱮᱸ
ᱟᱹᱞᱤᱧᱟᱜ ᱚᱲᱟᱜ ᱨᱮᱜᱮ ᱩᱱᱤ ᱫᱤᱫᱤ ᱵᱩᱲᱦᱤ ᱩᱱᱤ ᱮᱠᱥᱚ ᱵᱚᱪᱷᱚᱨ ᱠᱷᱚᱱ ᱵᱮᱥᱤᱭ ᱵᱟᱧᱪᱟᱣ ᱟᱠᱟᱱᱟ ᱾
ᱢᱟ ᱧᱮᱞ ᱵᱮᱤᱱ ᱟᱨ ᱱᱤᱛᱳᱜ ᱟᱵᱚ ᱵᱚᱱ ᱵᱟᱧᱪᱟᱜᱼᱟ ᱯᱚᱧᱪᱟ ᱥᱟᱴ ᱛᱮᱜᱮ ᱟᱵᱚ ᱫᱚᱵᱚᱱ ᱜᱩᱡᱩᱜᱼᱟ ᱾
ᱚᱱᱟ ᱠᱷᱚᱱ ᱵᱟᱹᱲᱛᱤ ᱫᱚ ᱟᱨ ᱵᱟᱝ ᱚᱱᱟ ᱵᱚᱭᱮᱥ ᱫᱚ ᱟᱫᱚ ᱵᱟᱵᱚᱱ ᱛᱟᱵᱟ ᱾ ᱚᱱᱠᱟᱜᱮ ᱦᱩᱭᱩᱜ ᱠᱟᱱᱟ ᱟᱨ ᱱᱤᱛᱚᱜ ᱡᱟᱦᱟᱸ ᱟᱸᱡᱚᱢᱚᱜ ᱠᱟᱱᱟ ᱥᱚᱵ ᱛᱷᱮᱠᱮ ᱵᱤᱥᱤ ᱟᱸᱡᱚᱢᱚᱜ ᱠᱟᱱᱟ ᱥᱴᱳᱠ
ᱥᱴᱳᱠ ᱥᱴᱳᱠ ᱟᱨ ᱠᱤᱰᱱᱤᱨ ᱨᱮ ᱯᱨᱚᱵᱞᱮᱢ ᱠᱤᱰᱱᱤᱨ ᱨᱮ ᱫᱟᱜᱽ ᱦᱩᱭᱩᱜ ᱠᱟᱱᱟ, ᱤᱱᱟᱹᱜᱮ ᱤᱱᱟᱹᱜᱮ ᱟᱨ ᱚᱱᱟ ᱨᱮᱱᱟᱜ ᱨᱟᱱ ᱦᱚᱸ ᱢᱟᱛᱚ ᱵᱮᱥ ᱪᱮᱨᱦᱨᱟ ᱵᱟᱹᱞᱤᱧ ᱵᱩᱡᱫᱟᱲᱮᱭᱟᱜ ᱠᱟᱱ ᱞᱟᱹᱭᱫᱟᱢ ᱠᱚ ᱞᱟᱹᱭᱫᱟ ᱠᱤᱱᱛᱩ ᱰᱟᱠᱛᱟᱨ ᱨᱟᱱ ᱫᱚ ᱚᱱᱠᱟ ᱡᱮᱢᱚᱱ ᱟᱭᱩᱨᱵᱮᱫᱤᱠ ᱠᱚᱠᱚ ᱡᱚᱢ ᱵᱟᱲᱟᱭᱮᱫᱟ ᱛᱟᱨᱯᱚᱨ ᱢᱢ ᱚᱡᱷᱟ ᱟᱵᱚ ᱢᱟᱛᱚ ᱦᱚᱲ ᱫᱚ ᱟᱨᱚ ᱵᱤᱥᱤ
ᱚᱱᱟ ᱦᱢ ᱚᱱᱫᱷᱚ ᱵᱤᱥᱟᱹᱥ ᱫᱚ ᱵᱟᱝ ᱪᱟᱵᱟ ᱞᱮᱱ ᱛᱟᱵᱚᱱᱟ ᱾
ᱵᱟᱝ ᱵᱟᱝ ᱟᱫᱚ ᱵᱟᱝ ᱪᱟᱵᱟ ᱞᱮᱱ ᱛᱟᱵᱚᱱᱟ ᱟᱵᱚ ᱫᱚ ᱾
ᱚᱱᱟ ᱫᱚ ᱵᱟᱝ ᱪᱟᱵᱟ ᱞᱮᱱᱟ, ᱵᱟᱝ ᱦᱮᱸ ᱡᱟᱦᱟᱸᱭᱟᱜ ᱵᱤᱥᱟᱹᱥ ᱢᱮᱱᱟᱜ ᱩᱱᱠᱩ ᱫᱚᱠᱚ ᱥᱮᱱ ᱫᱟᱲᱮᱭᱟᱜᱼᱟ ᱠᱤᱱᱛᱩ ᱞᱟᱦᱟᱛᱮ ᱫᱚ ᱰᱟᱠᱛᱟᱨ ᱴᱷᱮᱱ ᱥᱮ ᱵᱟᱝ ᱾ ᱦᱮᱸ ᱟᱢ ᱵᱟᱱ ᱵᱟᱱᱟᱨ ᱵᱟᱱᱟᱨ ᱥᱮᱫ ᱜᱮ ᱠᱚᱨᱟᱣ ᱢᱮ ᱠᱤᱱᱛᱩ ᱞᱟᱦᱟ ᱞᱟᱦᱟ ᱫᱚ ᱵᱟᱠ ᱴᱟᱨ ᱴᱷᱮᱱ ᱪᱟᱞᱟᱜ ᱢᱮ
ᱦᱮᱸ ᱛᱟᱨᱯᱚᱨ ᱪᱟᱞᱟᱜ ᱢᱮ ᱚᱡᱷᱟ ᱴᱷᱮᱱ ᱪᱟᱞᱟᱜ ᱢᱮ ᱵᱟᱲᱟᱭ ᱵᱮᱱ ᱟᱞᱮ ᱯᱟᱥᱮ ᱟᱹᱛᱩ ᱨᱮ ᱢᱤᱫᱴᱤᱱ ᱞᱟᱴᱟ ᱠᱚ ᱴᱟᱺᱰᱤᱭᱮᱫ ᱛᱟᱦᱮᱸᱜ ᱦᱳᱭᱥᱮ
ᱦᱮᱸ ᱦᱮᱸ ᱦᱮᱸ ᱾
ᱞᱟᱴᱟ ᱴᱟᱺᱰᱤ ᱴᱟᱺᱰᱤ ᱛᱮ ᱱᱮᱛᱟᱨ ᱟᱞᱮᱥᱮᱫ ᱡᱟ ᱥᱤᱭᱟᱹᱟᱹᱲ ᱪᱟᱸᱫᱟ ᱵᱤᱧ ᱨᱮᱱ ᱠᱚ ᱵᱟᱹᱲᱛᱤ ᱠᱟᱱᱟ ᱥᱮ ᱠᱷᱟᱪᱮ
ᱦᱮᱸ ᱾
ᱟᱫᱚ ᱟᱨ ᱞᱟᱴᱟ ᱴᱟᱺᱰᱤ ᱵᱟᱭ ᱪᱮᱠᱟᱫᱮᱟᱭ ᱦᱚᱯᱚᱱ ᱠᱟᱱᱟᱭ ᱟᱨ ᱛᱤᱨᱮ ᱜᱮᱨ ᱠᱟᱫᱮᱭᱟᱭ ᱛᱟᱭ ᱜᱤᱰᱤᱭᱮᱫ ᱛᱟᱦᱮᱸᱜ ᱛᱤ ᱨᱮᱜᱮ ᱡᱷᱤᱞᱟᱹᱣ ᱟᱠᱟᱱᱟ ᱜᱮᱨ ᱜᱮᱨ ᱨᱮᱜᱮ ᱡᱷᱤᱞᱟᱹᱣ ᱟᱠᱟᱱᱟ ᱵᱩᱡᱽ ᱫᱟᱹᱵᱮᱱ ᱾
ᱟᱪᱪᱷᱟ ᱾
ᱦᱮᱸ ᱛᱟᱦᱞᱮ ᱩᱱᱤ ᱫᱚ ᱮᱠᱫᱚᱢ
ᱟᱥᱯᱟᱛᱟᱞ ᱠᱚ ᱤᱫᱤ ᱠᱮᱫᱮᱭᱟ?
ᱦᱮᱸ ᱦᱟᱸᱯᱟᱛᱟᱞ ᱠᱚ ᱤᱫᱤ ᱠᱟᱫᱮᱭᱟ ᱵᱟᱝ ᱯᱩᱭᱞᱳ ᱚᱡᱷᱟ ᱴᱷᱮᱱ ᱠᱚ ᱤᱫᱤ ᱞᱮᱫᱮᱭᱟ, ᱚᱡᱷᱟ ᱴᱷᱮᱱ ᱤᱫᱤ ᱠᱟᱛᱮᱜ ᱟᱵᱚ ᱦᱚᱲ ᱫᱚᱵᱚᱱ ᱵᱩᱡ ᱮᱫ ᱜᱮᱭᱟ ᱛᱚ ᱪᱮᱫ ᱞᱮᱠᱟᱱ ᱦᱚᱲ
ᱡᱮᱜᱮ ᱛᱚᱝᱜ
ᱟᱨ ᱩᱱᱤ ᱫᱚ ᱵᱟᱪᱪᱟ ᱜᱮᱛᱮ ᱩᱱᱤ ᱵᱤᱥ ᱰᱷᱟᱞᱟ ᱵᱟᱭ ᱫᱟᱲᱮ ᱠᱟᱫᱮᱭᱟ ᱢᱚᱸᱡᱽ ᱵᱤᱥ ᱫᱚᱭ ᱰᱷᱟᱞᱟᱣ ᱠᱟᱫᱮᱭᱟ ᱩᱱᱟᱹᱜ ᱪᱮᱨᱦᱟ ᱠᱟᱛᱮ ᱫᱚ ᱵᱟᱝ ᱢᱟᱱᱮ ᱦᱮᱸ ᱟᱪᱪᱷᱟ ᱜᱮ ᱛᱟᱦᱮᱸ ᱠᱟᱱᱟ ᱟᱫᱚ ᱚᱡᱷᱟ ᱚᱲᱟᱜ ᱢᱤᱫ ᱧᱤᱫᱟᱹ ᱛᱟᱦᱮᱸ ᱠᱟᱱᱟ ᱵᱩᱡ ᱫᱟᱵᱮᱱ ᱛᱟᱨᱯᱚᱨ ᱦᱟᱸᱥᱯᱟᱛᱟᱞ ᱠᱚ ᱤᱫᱤᱭᱮᱠᱟᱱᱟ ᱦᱟᱸᱥᱯᱟᱛᱟᱞ ᱨᱮ ᱛᱤᱱᱟᱹᱜ ᱠᱚ ᱮᱜᱮᱨᱮ ᱠᱟᱱᱟ, ᱦᱚᱲ ᱦᱚᱲ ᱜᱮ ᱦᱚᱲ ᱫᱚ ᱮᱠᱫᱚᱢ ᱵᱟᱠᱚ ᱪᱮᱛᱱᱟᱹᱜ ᱞᱮᱱᱟ ᱟᱫᱚ
ᱚᱱᱟ ᱜᱮᱛᱚ ᱚᱱᱟᱜᱮ ᱦᱚᱲᱟᱜ ᱫᱚ ᱚᱱᱟᱜᱮ ᱟᱨ ᱚᱸᱰᱮ ᱜᱮᱛᱚ ᱧᱮᱞ ᱢᱮ ᱚᱱᱮ ᱡᱮ ᱚᱡᱷᱟ ᱚᱲᱟᱜ ᱠᱚ ᱤᱫᱤ ᱠᱮᱫᱟ ᱚᱸᱰᱮ ᱜᱮᱛᱚ ᱩᱱᱟᱹᱜ ᱥᱚᱢᱚᱭ ᱤᱭᱟᱹᱭᱮᱱᱟ ᱱᱚᱥᱴᱚ ᱱᱚᱥᱴᱚ ᱮᱱᱟ ᱥᱮ ᱵᱟᱝ ᱩᱱᱤ ᱡᱩᱫᱤ ᱥᱚᱸᱜᱮ ᱥᱚᱸᱜᱮ ᱛᱮ ᱦᱟᱸᱥ ᱦᱟᱸᱥᱯᱟᱛᱟᱞ ᱦᱚᱸᱠᱚ ᱤᱫᱤ ᱠᱟᱭ ᱜᱮᱭᱟ ᱪᱮᱫ ᱦᱚᱸ ᱵᱟᱝ ᱦᱩᱭ ᱠᱚᱣᱟ ᱚᱱᱠᱟ ᱞᱮᱠᱟ ᱫᱚ ᱾
ᱵᱟᱝ ᱦᱩᱭ ᱠᱚᱜᱼᱟ ᱚᱱᱠᱟ ᱞᱮᱠᱟ ᱫᱚ᱾
ᱚᱱᱟ ᱜᱮᱛᱚ ᱰᱟᱠᱛᱟᱨ ᱠᱚᱫᱚ ᱚᱱᱟ ᱜᱮᱠᱚ ᱞᱟᱹᱭᱟ ᱦᱮᱸ᱾
ᱵᱟᱨ ᱧᱤᱫᱟᱹ ᱚᱜᱭᱟᱱ ᱛᱟᱦᱮᱸ ᱠᱟᱱᱟ ᱫᱤᱥᱟᱹ ᱢᱚᱱᱮᱭᱟ ᱵᱮᱱ ᱡᱮ ᱱᱩᱭ ᱦᱚᱲᱮ ᱵᱟᱧᱪᱟᱜᱼᱟ᱾ ᱠᱤᱱᱛᱩ ᱵᱟᱧᱪᱟᱣ ᱟᱠᱟᱱᱟ᱾ ᱟᱨ ᱵᱟᱧᱪᱟᱣ ᱠᱟᱛᱮ ᱨᱮᱦᱚᱸ ᱢᱟᱱᱮ ᱛᱤ ᱦᱟᱹᱥᱩ ᱠᱚ ᱟᱨ ᱦᱟᱹᱥᱩ ᱠᱚ ᱢᱮᱱᱟᱜ ᱜᱮᱛᱟᱭᱟ ᱢᱟᱱᱮ ᱩᱱᱟᱹᱜ ᱫᱚ ᱟᱹᱣᱨᱤ ᱥᱩᱥᱛᱚ ᱩᱛᱟᱹᱨᱚᱜᱼᱟ᱾
ᱦᱮᱸ ᱢᱟᱱᱮ ᱚᱱᱟ ᱠᱚᱫᱚ ᱛᱟᱦᱮᱱᱟ ᱦᱚᱭᱛᱚ ᱵᱮᱥ ᱵᱟᱧᱪᱟᱣ ᱫᱚ ᱵᱟᱧᱪᱟᱣ ᱮᱱᱟ ᱠᱤᱱᱛᱩ ᱯᱨᱚᱵᱞᱮᱢ ᱫᱚ ᱛᱟᱦᱮᱱ ᱜᱮᱭᱟ ᱥᱮ ᱵᱟᱝ᱾
ᱛᱟᱦᱮᱱ ᱜᱮᱭᱟ ᱦᱮᱸ ᱦᱮᱸ ᱦᱮᱸ
ᱡᱮᱢᱚᱱ ᱦᱟᱱᱮ ᱢᱤᱫᱴᱟᱝ ᱤᱭᱟᱹ ᱦᱳᱥᱴᱮᱞ ᱨᱮᱱ ᱜᱮ ᱢᱤᱫᱴᱟᱱ ᱜᱟᱛᱮ ᱩᱱᱤ ᱞᱟᱹᱭ ᱛᱟᱦᱮᱸᱫ ᱢᱟᱱᱮ ᱟᱡ ᱜᱚᱜᱚ ᱛᱟᱦᱚᱞᱮ ᱚᱱᱟ ᱦᱩᱲᱩ ᱤᱨᱚᱜ ᱫᱤᱱ ᱛᱚ ᱛᱟᱦᱞᱮ ᱦᱩᱲᱩ ᱤᱨᱚᱜ ᱮ ᱥᱮᱱ ᱞᱮᱱᱟᱭ᱾ ᱛᱟᱞᱮ ᱚᱱᱠᱟ ᱵᱟᱭ ᱵᱩᱡᱽ ᱫᱟᱲᱮ ᱠᱟᱣᱫᱟ ᱟᱫᱚ ᱩᱱᱤ ᱪᱚᱱᱫᱨᱚ ᱵᱚᱲᱟ ᱩᱱᱤᱜᱮ ᱛᱤᱨᱮ ᱜᱮᱨ ᱞᱮᱫᱮᱭᱟᱭ᱾ ᱢᱟᱱᱮ ᱚᱠᱟᱴᱟᱜ ᱠᱟᱹᱴᱩᱵ ᱢᱟᱱᱮ ᱚᱱᱟ ᱛᱟᱞᱟ ᱠᱟᱹᱴᱩᱵ ᱥᱮ ᱚᱠᱟᱴᱟᱜ ᱠᱟᱹᱴᱩᱵ ᱨᱮ ᱜᱮᱨ ᱞᱮᱫᱮᱭᱟ ᱛᱟᱦᱚᱞᱮ ᱟᱫᱚ ᱦᱮᱸ ᱟᱫᱚ ᱛᱚᱠᱷᱚᱱ ᱫᱚ ᱵᱟᱹᱱᱩᱜ ᱠᱚᱣᱟ ᱞᱟᱹᱭᱟ ᱤᱧ ᱵᱟᱵᱟ ᱦᱚᱸ ᱵᱟᱹᱱᱩᱭᱟ ᱚᱲᱟᱜ ᱨᱮ ᱛᱟᱦᱚᱞᱮ ᱩᱱᱤ ᱟᱡ ᱜᱚᱜᱚ ᱫᱚ ᱛᱟᱦᱚᱞᱮ ᱤᱭᱟᱹ ᱛᱮ ᱥᱮᱱ ᱠᱟᱱᱟᱭ ᱢᱟᱱᱮ ᱟᱡ ᱠᱟᱠᱩ ᱛᱟᱠᱚ ᱠᱚ ᱛᱟᱦᱮᱸ ᱠᱟᱱᱟ ᱛᱟᱦᱚᱞᱮ ᱚᱸᱰᱮᱭ ᱥᱮᱱ ᱟᱠᱟᱱᱟ᱾
ᱦᱮᱸ
ᱩᱱᱤᱜᱮᱭ ᱢᱮᱛᱟᱭ ᱠᱟᱱᱟ ᱡᱮ ᱱᱚᱝᱠᱟ ᱦᱩᱭ ᱠᱟᱱᱟ ᱛᱟᱦᱚᱞᱮ ᱩᱱᱤ ᱥᱚᱸᱜᱮᱛᱮ ᱦᱟᱸᱥᱯᱟᱛᱟᱞ ᱠᱚ ᱤᱫᱤ ᱟᱠᱟᱫᱮᱭᱟ ᱥᱚᱸᱜᱮ ᱛᱮᱜᱮ ᱩᱱᱤ ᱫᱚ ᱥᱚᱸᱜᱮ ᱛᱮ ᱤᱫᱤ ᱠᱟᱛᱮ ᱜᱮ ᱟᱫᱚ ᱜᱤᱫᱤ ᱠᱮᱫᱮᱭᱟᱠᱚ ᱨᱟᱱ ᱠᱚᱫᱚ ᱦᱩᱭᱱᱟ ᱠᱤᱱᱛᱩ ᱚᱱᱟ ᱡᱟᱦᱟᱸ ᱠᱟᱴᱚᱠ ᱨᱮ ᱵᱟᱠᱚ ᱞᱮᱫᱮᱭᱟ ᱛᱟᱦᱚᱞᱮ ᱚᱱᱟ ᱫᱚ ᱦᱟᱱᱮ ᱵᱟᱝ ᱵᱮᱥᱚᱜ ᱠᱟᱱ ᱛᱟᱭᱟ᱾ ᱢᱟᱱᱮ ᱵᱮᱥᱜᱮ ᱵᱟᱝ ᱵᱮᱥᱚᱜ ᱠᱟᱱᱟ ᱢᱟᱱᱮ ᱪᱮᱫ ᱞᱮᱠᱟ ᱢᱟᱱᱮ ᱥᱮᱭᱟ ᱞᱮᱠᱟ᱾ ᱜᱷᱟ ᱞᱮᱠᱟ ᱚᱱᱟ ᱚᱝᱠᱟᱜ ᱠᱟᱱᱟ ᱛᱟᱦᱚᱞᱮ ᱟᱫᱚ ᱚᱱᱟ ᱠᱟ ᱴᱩᱵ ᱫᱚᱠᱚ ᱜᱮᱫ ᱠᱮᱫ ᱛᱟᱭᱟ᱾
ᱮ ᱜᱳ
ᱵᱟᱠᱷᱟᱱ ᱫᱚ ᱚᱱᱟ ᱫᱚ ᱦᱟᱱᱛᱮ ᱜᱮ ᱵᱟᱝ ᱜᱮ ᱤᱭᱟᱹ ᱪᱟᱞᱟᱜ ᱠᱟᱱᱟ᱾
ᱛᱟᱦᱚᱞᱮ ᱠᱮᱱᱥᱟᱨ ᱮ ᱯᱚᱨᱤᱱᱚᱛ ᱠᱚᱣᱟ ᱫᱤᱱ ᱫᱤᱱ ᱛᱮᱫᱚ᱾
ᱦᱮᱸ ᱟᱫᱚ ᱚᱱᱟᱛᱚ ᱢᱟᱱᱮ ᱵᱮᱥ ᱜᱮ ᱵᱟᱝ ᱵᱮᱥᱚᱜ ᱠᱟᱱᱟ ᱦᱟᱱᱮ ᱵᱮᱡᱽ ᱵᱮᱡᱟᱜ ᱠᱟᱱᱟ ᱟᱨ ᱦᱟᱱᱛᱮ ᱜᱮ ᱤᱭᱟᱹ ᱵᱷᱤᱛᱤᱨ ᱪᱮᱛᱟᱱ ᱥᱮᱫ ᱜᱮ ᱪᱟᱞᱟᱜ ᱠᱟᱱᱟ ᱛᱟᱦᱚᱞᱮ ᱚᱱᱟᱫᱚ ᱜᱮᱫ ᱜᱮᱫ ᱵᱟᱫᱽ ᱮᱫ ᱠᱟᱫᱟ ᱠᱚ ᱚᱸᱰᱮ ᱠᱷᱚᱱᱟᱜ ᱫᱚ ᱯᱨᱚᱵᱞᱮᱢ ᱵᱟᱝ ᱦᱩᱭᱩᱜᱼᱟ ᱟᱫᱚ ᱚᱱᱟᱴᱟᱜ ᱠᱟᱹᱴᱩᱵ ᱫᱚᱠᱚ ᱜᱮᱫ ᱵᱟᱫᱽ ᱠᱟᱜ ᱛᱟᱭᱟ᱾
ᱠᱟᱹᱴᱩᱵ ᱠᱷᱟᱹᱛᱤᱨ ᱛᱮᱫᱚ ᱴᱷᱤᱠ ᱜᱮᱭᱟ ᱵᱟᱝ ᱥᱮ ᱡᱩᱫᱤ ᱟᱵᱮᱱ ᱮᱴᱟᱜ ᱡᱟᱭᱜᱟ ᱠᱚ ᱦᱩᱭ ᱠᱚᱣᱟᱜ ᱵᱟ ᱠᱟᱴᱟ ᱪᱮᱛᱟᱱ ᱨᱮ ᱠᱤᱝᱵᱟ ᱛᱤᱨᱮ ᱦᱩᱭ ᱞᱮᱱᱠᱷᱟᱱ ᱟᱵᱮᱱ ᱫᱚ ᱛᱤᱱᱟᱹᱜ ᱯᱨᱚᱵᱞᱮᱢ ᱛᱟᱵᱮᱱ ᱥᱮ ᱟᱨ ᱫᱤᱱ ᱫᱚ ᱵᱟᱠᱚ ᱥᱮᱵᱟ ᱢᱮᱭᱟ ᱥᱮ ᱫᱤᱱ ᱫᱚ ᱥᱮᱵᱟ ᱫᱚ ᱵᱟᱝ ᱠᱚ ᱥᱮᱵᱟ ᱫᱟᱲᱮᱭᱟᱢᱟ ᱥᱮᱵᱟ ᱢᱮᱭᱟ ᱠᱚ ᱠᱤᱱᱛᱩ ᱯᱨᱚᱵᱞᱮᱢ ᱦᱩᱭᱩᱜᱼᱟ ᱟᱹᱰᱤ ᱜᱟᱱ ᱜᱮ᱾
ᱛᱟᱯᱚᱨᱮ ᱟᱫᱚ ᱩᱱᱤ ᱞᱟᱹᱭ ᱜᱮᱭᱟᱭ ᱱᱤᱛᱚᱜ ᱮ ᱞᱟᱹᱭ ᱜᱮᱭᱟ ᱡᱮ ᱢᱟᱱᱮ ᱦᱟᱱᱟ ᱤᱭᱟᱹ